ᱦᱩᱸ ᱡᱚᱦᱟᱨ ᱜᱮ᱾
ᱦᱩᱸ ᱡᱚᱦᱟᱨ ᱜᱮ ᱢᱟᱦᱟᱥᱚᱭ᱾
ᱦᱩᱸ ᱡᱚᱦᱟᱨ ᱜᱮ ᱢᱮᱰᱟᱢ᱾
ᱥᱟᱹᱜᱩᱱ ᱥᱤᱸᱜᱟᱹᱲ᱾
ᱦᱩᱸ ᱥᱟᱹᱜᱩᱱ ᱥᱤᱸᱜᱟᱹᱲ᱾
ᱦᱩᱸ ᱟᱪᱷᱟ ᱪᱮᱫ ᱮᱢ ᱪᱤᱠᱟᱹᱭ ᱫᱟ?
ᱢᱮᱱᱟᱜ ᱟᱠᱟᱫᱤᱧ ᱜᱮᱭᱟ᱾ ᱟᱢᱜᱮ ᱪᱮᱫ ᱠᱚᱢ ᱪᱤᱠᱟᱹ ᱵᱟᱲᱟ ᱠᱮᱜᱼᱟ?
ᱱᱚᱸᱜᱼᱚᱭ ᱤᱧ ᱦᱚᱸ ᱫᱟᱜ ᱫᱟᱜ ᱩᱸ ᱟᱨᱠᱤ ᱨᱚᱠᱚᱡ ᱠᱚ ᱥᱟᱞᱟ ᱦᱩᱭᱩᱜ ᱠᱟᱱᱟ᱾ ᱫᱩᱲᱩᱵ ᱠᱟᱛᱮᱜ᱾ ᱟᱨ,
ᱛᱟᱦᱚᱞᱮ ᱱᱤᱭᱟᱹ ᱟᱹᱰᱤ ᱞᱚᱜᱚᱱ ᱜᱮ ᱵᱷᱚᱨᱥᱟ ᱠᱚ ᱞᱟᱜᱟᱣᱱᱟ ᱥᱮ ᱪᱮᱫ ᱟᱯᱮ ᱥᱮᱫ?
ᱦᱮᱸ ᱵᱚᱨᱥᱟ ᱞᱟᱜᱟᱣ ᱦᱚᱸ, ᱟᱨ ᱠᱟᱛᱷᱟ ᱦᱩᱭᱩᱜ ᱠᱟᱱᱟ ᱟᱞᱮ ᱥᱮᱱ ᱫᱚ ᱜᱟᱹᱰᱭᱟᱹ ᱠᱚᱨᱮ ᱦᱚᱸ ᱨᱚᱠᱚᱡ ᱠᱚᱠᱚ ᱧᱟᱢᱚᱜ ᱜᱮᱭᱟ᱾ ᱟᱫᱚ ᱛᱟᱦᱚᱞᱮ ᱩᱱᱠᱩ ᱜᱮ, ᱮᱱᱟᱱ ᱛᱤᱠᱤᱱ ᱵᱮᱲᱟ ᱫᱚᱭ ᱥᱤᱛᱩᱝ ᱮᱫ ᱛᱟᱦᱮᱱᱟ ᱛᱚ, ᱟᱫᱚ ᱛᱟᱦᱞᱮ ᱩᱱᱠᱩ ᱜᱮ ᱦᱟᱞᱟᱝ ᱟᱹᱜᱩ ᱦᱩᱭ ᱞᱮᱱᱟ᱾ ᱦᱩᱸ,
ᱟᱯᱮ ᱚᱱᱛᱮ ᱫᱚ ᱛᱟᱦᱚᱞᱮ ᱨᱚᱠᱚᱡ ᱠᱚ ᱜᱚᱝᱜᱷᱟ ᱠᱚ ᱩᱝᱠᱩ ᱫᱚ ᱚᱠᱟ ᱞᱮᱠᱟ ᱠᱟᱛᱮᱜ ᱠᱩ ᱤᱥᱤᱱ ᱵᱟᱥᱟᱝ ᱠᱟᱛᱮᱜ ᱠᱚ ᱡᱚᱢ ᱠᱚᱣᱟ᱾
ᱟᱞᱮ ᱱᱚᱛᱮ ᱱᱚᱜᱼᱚᱭ ᱡᱮᱢᱚᱱ ᱮᱸ ᱵᱮᱥᱤᱨ ᱵᱷᱟᱜᱽ ᱜᱚᱝᱜᱷᱟ ᱫᱚᱠᱚ ᱦᱩᱭᱩᱜ ᱠᱟᱱᱟ ᱦᱟᱸᱜ ᱮ ᱱᱚᱜᱼᱚᱭ ᱟᱥᱟᱲ ᱥᱟᱱ ᱵᱟᱝ ᱯᱟᱲᱟᱣ ᱞᱮᱱᱠᱷᱟᱱ ᱜᱚᱝᱜᱷᱟ ᱫᱚ ᱵᱟᱠᱚ ᱧᱟᱢᱚᱜᱼᱟ᱾ ᱠᱟᱨᱚᱱ ᱜᱟᱹᱰᱭᱟᱹ ᱫᱟᱜ ᱫᱚᱛᱚ ᱵᱚᱪᱷᱚᱨᱮ ᱟᱸᱡᱮᱫᱚᱜ ᱠᱟᱱᱟ᱾ ᱢᱟᱱᱮ ᱥᱟᱨᱟ ᱵᱚᱪᱷᱚᱨ ᱫᱟᱜ ᱫᱚ ᱵᱟᱝ ᱛᱟᱦᱮᱱᱟ, ᱛᱟᱦᱚᱞᱮ ᱜᱚᱝᱜᱷᱟ ᱫᱚᱠᱚ ᱦᱩᱭᱩᱜ ᱠᱟᱱᱟ ᱡᱮ ᱢᱤᱫ ᱴᱟᱭᱤᱢ ᱨᱮᱱ ᱜᱮ ᱩᱱᱠᱩ ᱫᱚ ᱥᱟᱨᱟ ᱵᱚᱪᱷᱚᱨ ᱫᱚ ᱵᱟᱧᱪᱟᱣ ᱫᱚ ᱵᱟᱠᱚ ᱛᱟᱦᱮᱱᱟ᱾ ᱟᱫᱚ ᱠᱷᱟᱱ ᱟᱨ ᱜᱟᱹᱰᱭᱟᱹ ᱨᱮᱫᱚ ᱚᱱᱠᱟ ᱫᱚ ᱜᱚᱸᱜᱷᱟ ᱠᱚᱫᱚ ᱵᱟᱠᱚ ᱧᱟᱢᱚᱜᱼᱟ᱾ ᱟᱫᱚ ᱡᱚᱠᱷᱚᱱ ᱜᱮ ᱫᱟᱜᱟ ᱛᱚᱠᱷᱚᱱ ᱜᱤ ᱮᱻ ᱠᱷᱮᱛ ᱠᱚᱨᱮ ᱠᱷᱚᱱ, ᱟᱨ ᱨᱚᱠᱚᱡ ᱜᱚᱝᱜᱷᱟ, ᱜᱚᱝᱜᱷᱟ ᱫᱚ ᱦᱚᱴᱚᱨ ᱟᱹᱜᱩ ᱠᱚ ᱦᱩᱭᱩᱜᱼᱟ᱾ ᱦᱮᱸ ᱚᱱᱟ ᱡᱟᱦᱟᱸ ᱞᱮᱠᱟ ᱤᱭᱟᱹ ᱛᱟᱦᱮᱱᱟ, ᱩᱸ ᱵᱤᱧ ᱠᱚᱣᱟᱜ ᱡᱟᱦᱟᱸ ᱞᱮᱠᱟ ᱚᱲᱟᱜ ᱛᱟᱦᱮᱱᱟ, ᱵᱤᱧ ᱵᱷᱩᱜᱟᱹᱜ ᱠᱚ ᱛᱟᱦᱮᱱᱟ ᱴᱷᱤᱠ ᱚᱱᱠᱟᱜᱮ᱾ ᱜᱚᱝᱜᱷᱟ ᱠᱚᱦᱚᱸ ᱠᱚ ᱥᱚᱜᱮ ᱠᱚᱜᱼᱟ ᱟᱲᱮ ᱞᱟᱛᱟᱨ ᱨᱮ, ᱟᱫᱚ ᱚᱸᱰᱮ ᱠᱷᱚᱱ ᱦᱚᱴᱚᱨ ᱟᱹᱜᱩ ᱠᱚ ᱦᱩᱭᱩᱜᱼᱟ ᱾ ᱟᱨ ᱨᱚᱠᱚᱡ ᱫᱚ ᱱᱚᱜᱼᱚᱭ ᱜᱟᱹᱰᱭᱟᱹ ᱨᱮᱞᱮ ᱦᱟᱞᱟᱝ ᱠᱟᱜ ᱠᱚᱣᱟ᱾
ᱦᱩᱸ ᱵᱟᱝᱟ ᱨᱚᱠᱚᱡ ᱫᱚ ᱪᱮᱛᱟᱱ ᱨᱮᱠᱚ ᱛᱟᱦᱮᱱᱟ ᱚᱱᱟ ᱵᱚᱜᱮ ᱠᱟᱛᱷᱟ᱾ ᱢᱮᱱᱠᱷᱟᱱ ᱜᱚᱝᱜᱷᱟ ᱦᱚᱴᱚᱨ ᱟᱞᱮ ᱫᱤᱥᱚᱢ ᱥᱮᱫ ᱫᱚ ᱟᱞᱮ ᱫᱚ ᱵᱟᱝᱞᱮ ᱦᱚᱴᱚᱨ ᱠᱚᱣᱟ, ᱟᱞᱮ ᱫᱚ ᱟᱹᱛᱤᱧ ᱠᱚ ᱩᱸᱰᱩᱠᱚᱜᱼᱟ ᱩᱱ ᱥᱚᱢᱚᱭ ᱜᱮᱞᱮ ᱦᱟᱞᱟᱝ ᱠᱚᱣᱟ᱾
ᱟᱪᱪᱷᱟ, ᱵᱟᱝ ᱟᱞᱮ ᱥᱮᱱ ᱫᱚ ᱜᱚᱝᱜᱷᱟ ᱞᱮ ᱦᱚᱴᱚᱨ ᱠᱚᱣᱟ᱾ ᱩᱱᱟᱹᱜ ᱫᱚ ᱟᱨᱚ ᱟᱞᱮ ᱫᱚ ᱦᱩᱭᱩᱜ ᱠᱟᱱᱟ, ᱢᱤᱫᱴᱮᱱ ᱫᱟᱜ ᱨᱮᱱᱟᱜ ᱫᱚᱢᱮ ᱜᱮ ᱥᱚᱢᱚᱥᱥᱟ᱾ ᱧᱚᱜ ᱜᱮᱭᱟ, ᱚᱱᱠᱟ ᱫᱚ ᱵᱟᱭ ᱫᱟᱜ ᱟᱞᱮᱭᱟ ᱟᱫᱚ ᱛᱟᱦᱚᱞᱮ ᱛᱷᱚᱲᱟ ᱫᱟᱜ ᱛᱮᱫᱚ ᱜᱚᱝᱜᱷᱟ ᱫᱚ ᱵᱟᱝ ᱩᱸᱰᱩᱝᱚᱜᱼᱟ ᱛᱚ ᱵᱟᱝ ᱟᱹᱛᱤᱧ ᱫᱚ ᱚᱱᱠᱟ ᱰᱷᱮᱨ ᱧᱚᱜ ᱵᱟᱝ ᱮ ᱡᱟᱹᱯᱩᱫ ᱞᱮᱠᱷᱟᱱ ᱫᱚ᱾
ᱦᱩᱸ,
ᱟᱫᱚ ᱛᱟᱦᱚᱞᱮ ᱦᱚᱴᱚᱨ ᱠᱚ ᱦᱩᱭᱩᱜᱼᱟ᱾ ᱫᱟᱛᱨᱚᱢ ᱞᱮ ᱤᱫᱤ ᱠᱮᱜ ᱜᱮ ᱚᱱᱟᱛᱮ ᱚᱱᱠᱟ ᱴᱷᱚᱠ ᱠᱚᱨᱟᱣ ᱦᱩᱭᱩᱜᱼᱟ, ᱡᱟᱦᱟᱸ ᱴᱷᱮᱱ ᱚᱱᱮ ᱦᱮᱣᱟ ᱦᱩᱭ ᱠᱟᱱᱟ ᱡᱮ ᱱᱚᱣᱟ ᱫᱚ ᱱᱚᱝ ᱚᱱᱠᱟ ᱧᱮᱞᱚᱜ ᱠᱟᱱᱟ, ᱢᱟᱱᱮ ᱱᱚᱸᱰᱮ ᱫᱚ ᱜᱚᱝᱜᱷᱟ ᱢᱮᱱᱟᱭᱟ᱾
ᱛᱟᱦᱚᱞᱮ ᱛᱚ ᱟᱯᱮᱥᱮᱱᱟᱜ ᱱᱚᱛᱮ ᱱᱟᱜ ᱢᱟᱹᱱᱢᱤ ᱠᱚᱣᱟᱜ ᱚᱵᱷᱤᱜ ᱜᱚᱛᱟ ᱢᱟ ᱟᱹᱰᱤ ᱡᱟᱹᱥᱛᱤ ᱜᱮᱭᱟ ᱜᱚᱝᱜᱷᱟ ᱚᱠᱟ ᱞᱮᱠᱟ ᱛᱩᱠᱟᱹ ᱵᱟᱥᱟ ᱠᱟᱛᱮᱮᱫ ᱚᱛ ᱵᱷᱤᱛᱤᱨ ᱨᱮᱠᱚ ᱛᱟᱦᱮᱱ ᱠᱟᱱᱟ ᱚᱱᱟ ᱦᱚᱸᱠᱚ ᱧᱮᱞ ᱩᱨᱩᱢᱟ ᱢᱮᱱᱠᱷᱟᱱ ᱟᱞᱮ ᱫᱤᱥᱚᱢ ᱥᱮᱫ ᱫᱚ ᱚᱱᱟ ᱚᱵᱷᱤᱜᱽᱜᱚ ᱚᱵᱷᱤᱜᱽᱜᱛᱟ ᱫᱚ ᱵᱟᱹᱱᱩᱜ ᱟᱠᱟᱫ ᱛᱟᱠᱚᱣᱟ ᱪᱮᱫᱟᱜ ᱥᱮ ᱜᱚᱝᱜᱷᱟ ᱟᱹᱛᱤᱧ ᱠᱚ ᱩᱰᱩᱠᱚᱜᱼᱟ ᱡᱚᱠᱷᱚᱱ ᱫᱚᱢᱮ ᱫᱟᱜᱟᱭ᱾ ᱫᱚᱢᱮ ᱫᱟᱜ ᱠᱮᱫᱟᱭ ᱢᱟᱱᱮ ᱵᱟᱨ ᱫᱤᱫᱤᱝ ᱚᱠᱷᱮ ᱫᱟᱜ ᱮᱫᱟ ᱦᱳᱭᱛᱳ ᱢᱤᱫ ᱥᱚᱯᱛᱟᱟᱦ ᱜᱟᱱ ᱛᱚᱵᱮ ᱟᱹᱱᱤᱡ ᱜᱮᱛᱚ ᱠᱚ ᱩᱰᱠᱜᱚᱜ ᱟᱠᱚ ᱟᱛᱤᱧ᱾ ᱚᱱᱮ ᱩᱱ ᱥᱩᱚᱢᱚᱭ ᱟᱛᱤᱧ ᱩᱰᱩᱜ ᱯᱚᱨᱮ ᱜᱮ ᱟᱞᱮ ᱫᱚ ᱜᱚᱸᱜᱷᱟ ᱦᱟᱞᱟᱝ ᱟᱹᱜᱩ ᱠᱟᱛᱮ ᱠᱚ ᱡᱚᱢ ᱠᱚᱣᱟ ᱚᱱᱟ ᱦᱚ ᱦᱚᱴᱚᱨ ᱫᱚ ᱵᱟᱝ,
ᱚ ᱟᱨ ᱵᱟᱝ ᱟᱨᱚ ᱱᱚᱛᱮ ᱫᱚ ᱟᱨᱦᱚᱸ ᱤᱭᱟᱹᱣᱟᱜ ᱦᱚᱸ ᱚᱱᱠᱟ ᱤᱭᱟᱹ ᱚᱲᱟᱜ ᱫᱩᱣᱟᱹᱨ ᱪᱤᱱᱦᱟᱹᱣ ᱦᱩᱭᱩᱜᱼᱟ ᱱᱩᱠᱩ ᱠᱟᱴᱠᱚᱢ ᱠᱚᱣᱟᱜ ᱾
ᱚ ᱠᱟᱴᱠᱚᱢ ᱢᱟ ᱮᱢᱱᱤ ᱛᱮᱜᱮ ᱱᱩᱠᱩ ᱢᱟ ᱵᱷᱩᱜᱟᱹᱜ ᱨᱮᱜᱮ ᱠᱚ ᱛᱟᱦᱮᱱ ᱾
ᱦᱮᱸ ᱦᱮᱸ ᱦᱮᱸ ᱾ ᱚ ᱟᱨᱚᱧ ᱮᱛᱚᱢ ᱠᱮᱫ ᱢᱮᱭᱟ ᱟᱢᱮᱢ ᱠᱩᱞᱤ ᱠᱤᱫᱤᱧᱟ ᱡᱮ ᱱᱚᱛᱮ ᱫᱚ ᱟᱞᱮ ᱥᱮᱫ ᱫᱚ ᱪᱮᱫ ᱞᱮᱠᱟ ᱮ ᱪᱮᱫ ᱞᱮᱠᱟ ᱠᱟᱛᱮᱜ ᱨᱚᱠᱚᱡ ᱵᱚᱸ ᱦᱟᱹᱠᱩ ᱩᱛᱩ ᱠᱚᱣᱟ, ᱛᱚ ᱱᱚᱜᱼᱚᱭ ᱡᱮ ᱦᱮ ᱸᱡᱟᱦᱟᱸ ᱞᱮᱠᱟ ᱡᱩᱫᱤ ᱮ ᱛᱤᱦᱤᱧ ᱜᱟᱯᱟ ᱫᱚ ᱡᱮᱢᱚᱱ ᱚᱱᱠᱟ ᱠᱟᱹᱢᱤ ᱫᱚ ᱟᱹᱣᱨᱤᱭᱟ ᱦᱟᱸᱜ, ᱛᱚ ᱟᱹᱣᱨᱤ ᱫᱷᱩᱲᱟᱹᱜ ᱦᱩᱭᱩᱜᱼᱟ ᱟᱫᱚ ᱠᱷᱟᱱᱡ ᱛᱮᱦᱤᱧ ᱜᱟᱯᱟ ᱫᱚ ᱟ ᱮᱢᱱᱤᱜ ᱜᱮ ᱨᱚᱠᱚᱡ ᱮᱢ ᱦᱟᱞᱟᱝ ᱟᱹᱜᱩ ᱠᱮᱫ ᱠᱚᱣᱟ ᱟᱹᱨᱩᱵ ᱥᱟᱯᱷᱟ ᱠᱟᱛᱮᱫ ᱜᱳᱚᱴᱟ ᱛᱮᱜᱮ ᱟᱹᱨᱩᱵ ᱥᱟᱯᱷᱟ ᱠᱟᱛᱮᱫ ᱮ ᱠᱟᱹᱴᱤᱡ ᱠᱚᱴᱮᱡ ᱵᱟᱲᱟ ᱦᱩᱭᱩᱜᱼᱟ, ᱜᱩᱨᱜᱩ ᱫᱷᱤᱨᱤ ᱨᱮᱦᱳᱠ ᱠᱤᱝᱵᱟ ᱡᱟᱦᱟᱱᱟᱜ ᱮᱢᱱᱤ ᱯᱮᱞᱮᱱ ᱚᱛ ᱨᱮᱜᱤ
ᱢᱟᱱᱮ ᱠᱚᱴᱮᱡ ᱠᱟᱛᱮᱮᱫ ᱯᱩᱨᱟᱹ ᱥᱟᱯᱷᱟ ᱠᱚ ᱦᱩᱭᱩᱜᱼᱟ ᱾
ᱦᱮᱸ ᱦᱮᱸ ᱠᱚᱴᱮᱡ ᱠᱟᱛᱮᱜ ᱟᱨ ᱚᱱᱟ ᱫᱚ ᱞᱟᱡ ᱛᱮᱫ ᱫᱚ ᱵᱷᱤᱱᱟᱹ ᱛᱟᱠᱚ ᱦᱩᱭᱩᱜᱼᱟ ᱟᱨ ᱚᱱᱟ ᱡᱟᱦᱟᱸ ᱪᱤᱭᱳᱜ ᱛᱮᱜ ᱛᱟᱦᱮᱱᱟ ᱚᱱᱟ ᱪᱚᱴᱨᱮ ᱚᱱᱟ ᱰᱷᱟᱯᱚᱜ ᱞᱟᱹᱜᱤᱫ ᱮᱥᱮᱫ ᱞᱮᱠᱟ ᱛᱟᱦᱮᱱ ᱛᱟᱠᱚ ᱫᱚ ᱦᱮᱸ ᱚᱱᱟ ᱴᱮᱡ ᱫᱚ ᱯᱩᱨᱟᱹ ᱥᱟᱯᱷᱟᱟ ᱦᱮᱸ ᱯᱚᱭᱥᱟ ᱛᱮ ᱡᱟᱦᱟᱸᱭ ᱜᱤᱫᱽᱨᱟᱹ ᱥᱩᱚᱢᱚᱭ ᱫᱚ ᱚᱱᱟ ᱯᱚᱭᱥᱟ ᱵᱚᱱ ᱢᱮᱱ ᱵᱟᱲᱟᱜ ᱠᱟᱱ ᱛᱟᱦᱮᱸᱱᱟ ᱾ ᱦᱮᱸ ᱦᱮᱸ ᱛᱟᱦᱚᱞᱮ ᱚᱱᱟ ᱯᱚᱭᱥᱟ ᱛᱮ ᱦᱚᱸᱚᱸ ᱚᱪᱚᱜ ᱦᱩᱭᱩᱜ ᱛᱟᱠᱚᱣᱟ ᱟᱨ ᱯᱩᱨᱟᱹ ᱞᱟᱡ ᱛᱮ ᱦᱚᱸ ᱥᱟᱯᱷᱟ ᱡᱟᱝ ᱠᱚᱛᱮᱫ ᱡᱚᱛᱚ ᱥᱟᱯᱷᱟ ᱠᱟ ᱠᱟᱛᱮᱜ ᱠᱷᱟᱹᱞᱤ ᱚᱱᱟ ᱡᱤᱞ ᱴᱩᱠᱩᱱ ᱛᱮᱫ
ᱦᱩᱸ ᱚᱱᱟ ᱫᱚ ᱟᱞᱮ ᱥᱮᱫ ᱫᱚ ᱩᱱᱠᱩ ᱫᱚ ᱜᱚᱸᱜᱷᱟᱟᱜ ᱢᱮᱱᱠᱷᱟᱱ ᱨᱚᱠᱚᱡᱟᱜ ᱫᱚ ᱟᱞᱮ ᱥᱮᱫ ᱫᱚ ᱚᱱᱟ ᱡᱤᱞ ᱠᱚ ᱞᱟᱡᱽ ᱠᱚ ᱡᱷᱚᱛᱚ ᱜᱮᱠᱚ ᱡᱚᱢ ᱜᱮᱭᱟ ᱨᱚᱠᱚᱭᱟᱜ ᱾ ᱨᱚᱠᱚᱡ ᱫᱚ ᱮᱢᱱᱤ ᱛᱮᱜᱮ ᱛᱚ ᱡᱤᱞ ᱠᱩᱴᱤ ᱢᱟ ᱠᱟᱹᱴᱤᱡ ᱠᱟᱹᱴᱤᱡ ᱜᱮᱛᱟ ᱠᱚᱣᱟ ᱨᱚᱠᱚᱡ ᱫᱚ ᱜᱚᱸᱜᱷᱟᱟᱜ ᱫᱚ ᱵᱟᱠᱚ ᱡᱚᱢᱟ ᱞᱟᱡ ᱠᱚᱫᱚ ᱠᱤᱱᱛᱩ ᱨᱚᱠᱚᱡᱟᱜ ᱫᱚ ᱟᱞᱮ ᱥᱮᱫ ᱫᱚ ᱞᱟᱡ ᱠᱚᱦᱚᱸ ᱠᱚ ᱡᱚᱢ ᱜᱮᱭᱟ ᱾
ᱵᱟᱝ ᱟᱞᱮ ᱥᱮᱱ ᱫᱚ ᱨᱚᱠᱚᱭᱟᱜ ᱦᱚᱸ ᱞᱟᱡᱽ ᱵᱟᱠᱚ ᱡᱚᱢᱟ ᱾ ᱢᱟᱱᱮ ᱟᱨ ᱵᱟᱞᱮ ᱡᱚᱢᱟ ᱟᱨᱠᱤ ᱦᱮᱸ ᱦᱩᱰᱤᱧ ᱦᱩᱰᱤᱧ ᱜᱮ ᱚᱱᱟᱜᱮ, ᱟᱫᱚ ᱵᱟᱨ ᱨᱚᱠᱚᱢ ᱨᱠᱚᱡ ᱠᱚ ᱛᱟᱦᱮᱱᱟ ᱢᱤᱫᱴᱮᱱ ᱫᱚᱠᱚ ᱦᱩᱭᱩᱜ ᱠᱟᱱᱟ ᱯᱟᱛᱤ ᱨᱚᱠᱚᱡ ᱮᱠᱫᱚᱢ ᱠᱟᱹᱴᱤᱡ ᱪᱟᱞᱟᱝ ᱡᱤᱞ ᱦᱩᱭᱩᱜ ᱛᱟᱠᱚᱣᱟ ᱟᱨ ᱢᱤᱫᱴᱮᱱ ᱫᱚ ᱦᱩᱭᱩᱜ ᱠᱟᱱᱟ ᱠᱤᱪᱷᱩ ᱚᱱᱟ ᱠᱷᱚᱱ ᱞᱟᱴ ᱴᱩ ᱡᱷᱟᱹᱲ ᱦᱩᱸ ᱟᱫᱚ ᱩᱱᱠᱩᱴᱟᱜ ᱟᱫᱚ ᱚᱱᱠᱟ ᱠᱟᱛᱮ ᱠᱟᱛᱮ ᱮᱱᱛᱮ ᱨᱮᱦᱚᱸᱞᱮ ᱡᱚᱢ ᱠᱚᱣᱟ ᱵᱟᱠᱷᱟᱡ ᱥᱟᱯᱟ ᱵᱟᱞᱮ ᱵᱩᱡᱟ ᱾ ᱚᱱᱟ ᱫᱚ ᱢᱤᱫᱴᱮᱱ ᱦᱚᱲᱟᱜ ᱨᱩᱪᱤ ᱦᱚᱸᱛᱚ ᱠᱟᱱᱟ ᱾
ᱦᱮᱸ ᱛᱟᱦᱚᱞᱮ ᱤᱱᱟᱹ ᱯᱨᱚᱥᱮᱥ ᱜᱮ ᱡᱚᱢᱚᱜᱚᱜᱼᱟ ᱱᱤᱭᱟᱹ ᱚᱱᱟ ᱤᱭᱟᱹ ᱠᱚ ᱥᱟᱯᱟ ᱠᱟᱛᱮᱫ ᱜᱮ, ᱟᱪᱪᱷᱟ ᱢᱤᱫᱴᱟᱝ ᱵᱟᱲᱟᱭ ᱥᱟᱱᱟ ᱠᱤᱫᱤᱧᱟ ᱡᱮ ᱠᱤᱪᱷᱩ ᱠᱤᱪᱷᱩ ᱧᱮᱞ ᱦᱩᱭ ᱠᱟᱱᱟ ᱡᱮ ᱠᱤᱪᱷᱩ ᱫᱚ ᱚᱱᱟ ᱨᱚᱠᱚᱡᱟᱜ ᱦᱟᱱᱟ ᱡᱟᱦᱟᱸ ᱫᱚ ᱵᱚᱦᱚᱜ ᱫᱷᱟᱨᱮ ᱢᱟᱱᱮ ᱯᱚᱭᱥᱟ ᱠᱷᱚᱡ ᱛᱟᱨ ᱵᱯᱚᱨᱤᱛ ᱥᱟᱭᱤᱴ ᱨᱮ ᱡᱟᱦᱟᱸ ᱾ ᱛᱟᱦᱮᱱ ᱛᱟᱠᱚᱣᱟ ᱢᱟᱱᱮ ᱪᱩᱪᱟᱹᱜᱮᱫ ᱚᱱᱟ ᱫᱷᱟᱨᱮ ᱠᱤᱪᱷᱩ ᱠᱚ ᱨᱟᱹᱯᱩᱫ ᱠᱮᱫ ᱠᱚᱛᱮᱼᱼ ᱟᱫᱚ ᱫᱚᱢᱮ ᱫᱟᱜ ᱨᱮᱠᱚ ᱟᱹᱨᱩᱵ ᱠᱮᱫ ᱠᱚᱛᱮ ᱟᱫᱚ ᱚᱱᱠᱟ ᱜᱮ ᱩᱱᱠᱩ ᱪᱚᱠᱟᱜ ᱥᱚᱢᱮᱛ ᱜᱮᱫᱚ ᱠᱚ ᱩᱛᱩ ᱠᱚᱣᱟ ᱾
ᱦᱳᱭ ᱚᱱᱠᱟ ᱜᱮ ᱟᱨᱠᱚ ᱥᱤᱲᱩᱯ ᱩᱰᱩᱝ ᱠᱚᱣᱟ᱾
ᱦᱳᱭ ᱩᱱᱠᱩ ᱫᱚᱠᱚ ᱪᱤᱠᱟᱹ ᱥᱤᱲᱩᱵ ᱩᱰᱩᱜ ᱠᱚᱣᱟ ᱠᱚ ᱛᱟᱞᱦᱮ ᱚᱱᱟ ᱯᱨᱚᱥᱮᱥ ᱠᱤ ᱚᱱᱛᱮ ᱠᱤ ᱵᱟᱹᱱᱩᱜᱼᱟ ᱟᱯᱮᱥᱮᱫ?
ᱵᱟᱝ ᱵᱟᱝ ᱵᱟᱝ ᱱᱚᱛᱮ ᱫᱚ ᱵᱟᱹᱱᱩᱜᱼᱟ᱾
ᱟᱞᱮ ᱠᱳ ᱥᱮᱫ ᱦᱚᱸ ᱚᱱᱟ ᱫᱚ ᱵᱟᱹᱱᱩᱜᱼᱟ᱾
ᱦᱮᱸ ᱚᱱᱟ ᱫᱚ ᱧᱮᱞᱚᱜᱚᱜᱼᱟ ᱢᱤᱫᱥᱟ ᱯᱟᱥᱴᱟ ᱚᱱᱮ ᱢᱤᱫᱴᱮᱱ ᱴᱚ ᱴᱷᱟ ᱠᱚᱨᱮ ᱚᱱᱠᱟ ᱢᱮᱱᱟᱜᱼᱟ ᱾ ᱤᱧ ᱦᱚᱸ ᱟᱸᱡᱚᱢ ᱦᱚᱧ ᱟᱸᱡᱚᱢ ᱟᱠᱟᱫᱟ ᱚᱱᱠᱟ ᱢᱤᱫᱴᱮᱱ ᱠᱟᱠᱩ ᱦᱚᱲᱮ ᱠᱟᱹᱢᱤᱭ ᱜᱮᱭᱟ ᱾ ᱚᱱᱟ ᱴᱚᱴᱷᱟ ᱥᱮᱱ ᱟᱫᱚ ᱛᱟᱦᱚᱞᱮ ᱩᱱᱤ ᱦᱚᱸ ᱡᱚᱠᱷᱚᱱ ᱯᱷᱟᱥᱴ ᱴᱟᱭᱤᱢ ᱚᱱᱠᱟ ᱠᱚ ᱮᱢ ᱟᱠᱟᱫᱮᱭᱟ ᱾ ᱥᱩᱨ ᱠᱟᱫᱮᱭᱟ ᱠᱚ ᱟᱫᱚ ᱚᱱᱮ ᱦᱮᱣᱟ ᱵᱟᱹᱱᱩᱜ ᱱᱚᱛᱮ ᱫᱚ ᱮᱠᱫᱚᱢ ᱥᱟᱯᱷᱟ ᱥᱟᱹᱯᱷᱤ ᱡᱚᱢ ᱛᱟᱦᱚᱞᱮ ᱠᱷᱟᱱ ᱫᱚ ᱟᱫᱚ ᱡᱚᱢ ᱫᱚ ᱵᱟᱝ ᱥᱟᱱᱟ ᱢᱮᱭᱟ ᱛᱚ᱾
ᱦᱩᱸ ᱦᱩᱸ
ᱦᱩᱢ ᱚᱱᱠᱟ ᱫᱚ ᱦᱮᱣᱼᱟ ᱵᱟᱝᱠᱷᱟᱱ ᱟᱵᱚ ᱫᱚᱵᱚᱱ ᱢᱮᱱᱟ ᱵᱷᱤᱛᱤᱨ ᱨᱮ᱾ ᱯᱟᱥᱮᱡ ᱞᱚᱥᱚᱜ ᱢᱮᱱᱟᱜ ᱪᱮᱫ ᱢᱮᱱᱟᱜ, ᱮᱠᱪᱩᱭᱮᱞᱤ ᱚᱱᱟ ᱴᱷᱚᱭᱟᱜ ᱵᱷᱤᱛᱤᱨ ᱨᱮ ᱛᱟᱦᱮᱱ ᱠᱷᱟᱡ ᱚᱱᱠᱟ ᱞᱮᱠᱟ ᱡᱟᱦᱟ ᱞᱮᱠᱟ ᱟᱵᱚ ᱵᱚᱱ ᱥᱟᱯᱷᱟᱭ ᱫᱟ ᱚᱱᱠᱟ ᱛᱚ ᱵᱟᱝ ᱥᱟᱯᱷᱟᱜᱼᱟ ᱾
ᱦᱩᱸ, ᱟᱪᱪᱷᱟ ᱚᱱᱟ ᱩᱛᱩ ᱨᱮᱱᱟᱜ ᱯᱨᱚᱥᱮᱥ ᱦᱚᱸ ᱠᱟᱹᱡ ᱵᱟᱲᱟᱭ ᱥᱟᱱᱟ ᱠᱤᱫᱤᱧᱟ ᱚᱱᱟ ᱟᱯᱮ ᱫᱤᱥᱚᱢ ᱫᱚ ᱚᱱᱛᱮ ᱫᱚ ᱢᱟᱱᱮ ᱯᱳᱭᱞᱳ ᱚᱱᱮ ᱡᱮ ᱨᱚᱠᱚᱡ ᱥᱟᱯᱟ ᱠᱟᱛᱮᱫ, ᱛᱟᱨᱯᱚᱨᱮ ᱩᱱᱠᱩ ᱯᱳᱭᱞᱳ ᱫᱚ ᱮᱠᱮᱱ ᱠᱚᱲᱦᱟ ᱨᱮ ᱚᱠᱚᱭ ᱫᱚ ᱚᱱᱟ ᱥᱤᱬᱤᱡ ᱫᱟᱜ ᱠᱚ ᱟᱸᱡᱮᱫ ᱛᱟᱠᱚᱣᱟ ᱾
ᱚᱱᱠᱟ ᱠᱟᱛᱮᱫ ᱯᱨᱚᱥᱮᱥ ᱠᱟᱛᱮᱫ ᱯᱮ ᱩᱛᱩ ᱠᱚᱣᱟ ᱥᱮ ᱰᱟᱭᱨᱮᱴ ᱮᱠᱫᱚᱢ ᱥᱩᱱᱩᱢ ᱫᱩᱞ ᱠᱟᱛᱮᱫ ᱯᱤᱸᱭᱟᱡᱽ ᱠᱚ ᱠᱷᱟᱸᱡᱚ ᱠᱟᱛᱮᱜ ᱨᱚᱠᱚᱡ ᱯᱮ ᱠᱷᱟᱸᱡᱚ
ᱦᱮᱸ ᱦᱮᱸ ᱱᱚᱜᱼᱚᱭ ᱡᱮᱢᱚᱱ ᱚᱱᱮ ᱛᱮᱦᱤᱧ ᱜᱟᱯᱟ ᱱᱚᱜᱼᱚᱭᱧ ᱞᱟᱹᱭ ᱫᱟ ᱛᱤᱦᱤᱧ ᱜᱟᱯᱟ ᱨᱮᱱᱟᱜ ᱠᱟᱛᱷᱟ ᱛᱷᱟᱞᱮ ᱛᱮᱦᱤᱧ ᱜᱟᱯᱟ ᱫᱚ ᱟᱵᱚ ᱮᱢᱱᱤ ᱛᱮᱜᱮ ᱦᱚᱲ ᱦᱚᱯᱚᱱ ᱫᱚ ᱟᱨᱚ ᱢᱤᱫᱴᱮᱱ ᱪᱮᱫ ᱫᱚᱢᱮ ᱡᱟᱦᱟᱱᱟᱜ ᱡᱤᱱᱤᱥ ᱵᱟᱵᱚᱱ ᱥᱟᱯᱷᱟ ᱞᱮᱠᱷᱟᱡ ᱵᱟᱵᱚᱱ ᱠᱩᱥᱤᱜᱼᱟ᱾ ᱡᱚᱠᱷᱚᱱ ᱜᱮ ᱨᱚᱠᱚᱡ ᱜᱚᱸᱜᱷᱟ ᱟᱹᱜᱩ ᱦᱩᱭ ᱮᱱᱟ ᱟᱫᱚ ᱚᱲᱟᱜ ᱨᱮ ᱟᱹᱨᱩᱵ ᱫᱚ ᱵᱟᱠᱚ ᱠᱩᱥᱤᱜᱼᱟ᱾ ᱛᱟᱦᱞᱮ ᱜᱟᱹᱰᱭᱟᱹᱭ ᱤᱫᱤ ᱠᱮᱫ ᱠᱚᱣᱟ ᱠᱚᱴᱮᱡ ᱥᱟᱯᱷᱟ ᱠᱟᱛᱮᱫ ᱚᱲᱟᱜ ᱨᱮᱜᱮ ᱥᱟᱞᱟ ᱠᱟᱛᱮᱜ ᱜᱟᱹᱰᱭᱟᱹ ᱨᱮ ᱱᱚᱝᱠᱟᱭ ᱨᱚᱜᱚᱲᱟᱣ ᱠᱮᱜ ᱠᱚᱣᱟ ᱮᱠᱫᱚᱢ ᱨᱚᱜᱲᱟᱣ ᱥᱟᱯᱟ ᱢᱟᱱᱮ ᱡᱟᱦᱟᱸ ᱚᱱᱟ ᱢᱤᱫᱴᱮᱱ ᱥᱟᱵᱚᱱ ᱞᱮᱠᱟ ᱯᱷᱚᱛᱚ ᱢᱟᱪᱷᱟ ᱩᱰᱩᱝ ᱚᱜᱼᱟ ᱾ ᱚᱱᱟ ᱫᱚ ᱮᱠᱫᱚᱢ ᱪᱟᱵᱟ ᱩᱛᱟᱹᱨ, ᱟᱫᱚ ᱤᱱᱟᱹ ᱛᱟᱭᱚᱢ ᱦᱳᱭᱛᱳ ᱛᱤᱦᱤᱧ ᱜᱟᱯᱟ ᱫᱚ ᱡᱚᱛᱚ ᱦᱚᱲᱟᱜ ᱚᱲᱟᱜ ᱨᱮᱜᱮ ᱠᱚᱲᱦᱟ ᱢᱮᱱᱟᱜᱼᱟ᱾ ᱟᱨ ᱵᱟᱝᱠᱷᱟᱱ ᱞᱟᱦᱟ ᱛᱮᱫᱚ ᱠᱤᱱᱵᱟ ᱟᱞᱮ ᱥᱮᱱ ᱫᱚ ᱟᱞᱮ ᱱᱚᱣᱟ ᱴᱚᱴᱷᱟ ᱨᱮᱫᱚ ᱱᱤᱛ ᱦᱚᱸ ᱪᱮᱞᱟᱝ ᱠᱚ ᱢᱮᱱᱟᱜ ᱜᱮᱭᱟ᱾
ᱦᱩᱸ ᱦᱩᱸ
ᱦᱮᱸ ᱟᱨᱚ ᱱᱤᱛᱚᱜ ᱫᱚ ᱟᱨᱚ ᱪᱮᱫ ᱦᱩᱭ ᱠᱟᱱᱟ ᱡᱮ ᱠᱚᱲᱦᱟ ᱞᱮᱠᱟᱜᱮ ᱰᱤᱡᱟᱭᱤᱱ ᱡᱟᱦᱟᱸ ᱞᱮᱠᱟ ᱠᱚᱲᱦᱟ ᱨᱮᱱᱟᱜ ᱜᱚᱴᱷᱚᱱ ᱛᱟᱦᱮᱱᱟ ᱚᱱᱠᱟᱜᱮ ᱦᱟᱥᱟ ᱨᱮᱱᱟᱜ ᱦᱚᱸᱠᱚ ᱵᱮᱱᱟᱣ ᱠᱟᱫᱟ᱾ ᱟᱫᱚ ᱛᱟᱦᱚᱞᱮ ᱚᱱᱟ ᱨᱮᱜᱮᱞᱮ ᱩᱛᱩ ᱠᱚᱣᱟ ᱟᱫᱚ ᱚᱱᱟ ᱦᱚᱛᱮᱛ ᱛᱮ ᱯᱩᱭᱞᱳ ᱫᱚ ᱚᱱᱮ ᱮᱸᱻ ᱠᱟ. ᱴᱤᱜ ᱠᱷᱟᱹᱞᱤ ᱜᱮ ᱦᱰᱟᱜ ᱠᱮᱫ ᱠᱚᱣᱟᱭ, ᱢᱟᱱᱮ ᱵᱤᱱᱟᱹ ᱥᱩᱱᱩᱢ ᱫᱩᱞ ᱛᱮᱜᱮ᱾ ᱵᱤᱱᱟᱹ ᱥᱩᱱᱩᱢ ᱫᱩᱞ ᱛᱮᱜᱮ ᱦᱸᱰᱟᱜ ᱠᱮᱫ ᱠᱚᱣᱟ ᱵᱩᱞᱩᱝ ᱟᱛᱮᱜ᱾ ᱟᱫᱚ ᱠᱷᱟᱱ ᱚᱱᱟ ᱥᱟᱯᱟ ᱠᱟᱛᱮᱜ ᱦᱚᱸ ᱟᱨ ᱠᱟᱹᱴᱤᱡ ᱚᱱᱟ ᱫᱟᱜ ᱛᱟᱦᱮᱸ ᱠᱟᱱᱟ ᱚᱱᱟ ᱫᱚ ᱟᱫᱚ ᱠᱚ ᱥᱚᱴᱠᱚᱡ ᱮᱱᱟ᱾ ᱨᱚᱦᱚᱲ ᱮᱱᱟᱠᱚ, ᱤᱱᱟᱹ ᱛᱟᱭᱚᱢ ᱟᱫᱚ ᱚᱱᱟ ᱟᱨᱚ ᱟᱹᱨᱩᱵ ᱯᱷᱟᱨᱪᱟ ᱠᱟᱛᱮᱜ ᱚᱱᱟ ᱥᱤᱲᱤᱡ ᱵᱟᱠᱷᱟᱡ ᱟᱨᱚ ᱫᱚᱢᱮ ᱥᱤᱲᱤᱡ ᱵᱩᱡᱷᱟᱹᱜᱼᱟ ᱛᱟᱦᱚᱞᱮ᱾ ᱚᱱᱟ ᱟᱵᱟᱨ ᱟᱹᱨᱩᱵ ᱯᱷᱟᱨᱪᱟ ᱠᱟᱛᱮᱜ ᱤᱱᱟᱹ ᱛᱟᱭᱱᱚᱢ ᱚᱸᱰᱮ ᱥᱩᱱᱩᱢ ᱫᱩᱞ ᱠᱟᱛᱮᱜ ᱟᱫᱚ ᱱᱮᱛᱟᱨ ᱫᱚ ᱟᱵᱚ ᱦᱚᱸ ᱠᱟᱹᱴᱤᱡ ᱮ ᱫᱤᱠᱩ ᱥᱚᱸᱜᱮ ᱥᱟᱞ ᱢᱮᱥᱟᱞ ᱠᱟᱛᱮᱜ ᱠᱟᱹᱴᱤᱡ ᱵᱚᱱ ᱩᱛᱩ ᱩᱛ ᱛᱩ ᱫᱟᱠᱟ ᱨᱮᱦᱚᱸ ᱠᱟᱹᱴᱤᱡ ᱵᱚᱱ ᱡᱩᱫᱟᱹ ᱧᱚᱜ ᱟᱠᱟᱫᱟ ᱛᱷᱟᱞᱮ ᱯᱮᱸᱭᱟᱡᱽ ᱠᱚ ᱦᱳᱭ ᱯᱮᱸᱭᱟᱡᱽ ᱠᱚ ᱮᱢ ᱠᱟᱛᱮᱜ ᱳᱭ ᱟᱫᱟ ᱨᱟᱥᱩᱱ ᱵᱷᱟᱹᱜᱮᱹ ᱴᱷᱤᱠ ᱡᱮᱹᱞ ᱢᱟᱱᱮ ᱟᱪᱷᱟ ᱨᱚᱠᱚᱡ ᱤᱧ ᱩᱛᱩᱭᱮᱫ ᱠᱚᱣᱟ ᱩᱛᱩᱢ ᱡᱚᱢ ᱞᱮᱠᱷᱟᱱ ᱵᱩᱡᱷᱟᱹᱣ ᱜᱮᱢ ᱧᱟᱢᱟ ᱾ ᱢᱟᱱᱮ ᱵᱟᱝᱠᱚ ᱞᱟᱹᱭ ᱠᱟᱫᱟ ᱟᱵᱚᱣᱟᱜ ᱠᱟᱛᱷᱟᱨᱮ ᱡᱮ ᱨᱚᱠᱚᱡ ᱫᱚᱠᱚ ᱦᱳᱭᱳᱜ ᱠᱟᱱᱟ ᱵᱟᱨᱚ ᱢᱟᱥ ᱨᱮᱱ ᱠᱷᱟᱥᱤ ᱾ ᱛᱟᱦᱞᱮ ᱚᱱᱟ ᱠᱷᱟᱥᱤ ᱡᱮᱹᱞ ᱨᱮ ᱡᱟᱦᱟᱸ ᱠᱚ ᱡᱤᱱᱤᱥ ᱞᱟᱜᱟᱜ ᱠᱟᱱᱟ ᱴᱷᱤᱠ ᱚᱱᱟᱠᱚ ᱡᱤᱱᱤᱥ ᱟᱛᱮᱜ ᱜᱮ ᱱᱤᱛᱳᱜ ᱫᱚ ᱨᱚᱠᱚᱡ ᱮᱢ ᱢᱮᱱ ᱜᱚᱝᱜᱷᱟᱢ ᱢᱮᱱ ᱡᱷᱤᱱᱩᱠ ᱠᱮᱢ ᱢᱮᱱ
ᱛᱚᱵᱮ ᱠᱚ ᱞᱟᱹᱭᱟ ᱨᱚᱠᱚᱡ ᱡᱚᱢ ᱫᱚ ᱟᱹᱰᱤᱜᱮ ᱵᱩᱹᱜᱤᱭᱟ ᱵᱟᱝᱢᱟ ᱢᱮᱫ ᱠᱚ ᱞᱟᱹᱜᱤᱫ ᱛᱮᱦᱚᱸ ᱟᱨ ᱟᱞᱮ ᱥᱮᱫ ᱫᱚ ᱠᱤᱪᱷᱩ ᱱᱚᱛᱮ ᱫᱚᱠᱚ ᱨᱚᱠᱚᱡ ᱫᱟᱜ ᱢᱮᱱᱛᱮ ᱨᱚᱠᱚᱡᱟᱜ ᱫᱚ ᱡᱟᱦᱟᱸ ᱫᱟᱜ, ᱨᱚᱠᱚᱡ ᱡᱟᱦᱟᱸ ᱠᱚ ᱢᱟᱱᱮ ᱚᱱᱟ ᱫᱟᱜ ᱦᱚᱸ ᱠᱤᱪᱷᱩ ᱠᱚ ᱵᱮᱵᱚᱦᱟᱨ ᱜᱮᱭᱟ ᱾ ᱢᱮᱫ ᱨᱮᱱᱟᱜ ᱥᱚᱢᱚᱥᱥᱟ ᱠᱷᱮᱛᱨᱮ ᱨᱮ ᱾
ᱦᱮᱸ- ᱦᱮᱸ -ᱦᱮᱸ- ᱦᱮᱸ, ᱵᱟᱝ -ᱵᱟᱝ ᱾ ᱦᱚᱜᱼᱚᱭ ᱡᱮ ᱱᱩᱠᱩ, ᱱᱩᱠᱩ ᱦᱟᱢᱟᱞ ᱦᱚᱲᱢᱚ ᱜᱚᱜᱚ ᱦᱚᱲ ᱠᱩ, ᱠᱤᱱᱵᱟ ᱮᱢᱱᱤ ᱦᱚᱲ ᱦᱚᱸ ᱟᱹᱰᱤ ᱜᱟᱱ ᱦᱚᱲᱟᱜ ᱨᱟᱹᱛ ᱠᱟᱱᱟ ᱦᱳᱭᱳᱜᱼ ᱚᱱᱟ ᱵᱷᱤᱴᱟᱢᱤᱱ ᱮ ᱵᱤ ᱴᱩᱭᱮᱞᱵᱷ ᱨᱮᱱᱟᱜ ᱚᱵᱷᱟᱵᱽ ᱛᱮ ᱡᱟᱦᱟᱸ ᱨᱳᱜᱽ ᱦᱳᱭᱳᱜᱼᱟ ᱾ ᱛᱚ ᱩᱱ ᱚᱠᱛᱚ ᱧᱮᱞᱚᱜᱚᱜ ᱜᱮᱭᱟ ᱟᱹᱰᱤ ᱜᱟᱱ ᱦᱚᱲ ᱰᱟᱠᱛᱟᱨ ᱠᱚ -ᱼ ᱨᱚᱠᱚᱡ ᱡᱚᱢ ᱠᱚ ᱢᱮᱛᱟ ᱠᱚᱜᱮᱭᱟ ᱾
ᱦᱩᱸ ᱦᱩᱸ ᱾
ᱟᱨ ᱟᱵᱚᱨᱮᱱ ᱦᱟᱯᱲᱟᱢ ᱠᱚᱢᱟ ᱠᱟᱛᱷᱟ ᱨᱮᱢᱟ ᱠᱚ ᱞᱟᱹᱭ ᱟᱠᱟᱜ ᱜᱮ ᱨᱚᱠᱚᱡ ᱢᱮᱜ ᱾ ᱥᱮ ᱨᱚᱠᱚᱡ ᱮᱢ ᱡᱚᱢ ᱞᱮᱠᱚ ᱠᱷᱟᱱ ᱨᱚᱠᱚᱡ ᱞᱮᱠᱟ ᱟᱢᱟᱜ ᱢᱮᱫ ᱢᱟᱨᱥᱟᱞᱚᱜᱼᱟ ᱾ ᱦᱮᱸ ᱥᱮ? ᱟᱫᱚ ᱚᱱᱟ ᱠᱟᱛᱷᱟ ᱨᱮᱢᱟ ᱢᱮᱱᱟᱜ ᱜᱮᱭᱟ ᱟᱫᱚ ᱥᱟᱹᱨᱤᱜᱮ ᱨᱚᱠᱚᱡ ᱨᱮ ᱚᱱᱟ ᱜᱩᱱ ᱢᱮᱱᱟᱜ ᱜᱮᱭᱟ ᱪᱮᱫᱟᱜ ᱥᱮ ᱚᱱᱮᱧ ᱧᱮᱞ ᱟᱠᱟᱫᱟ ᱡᱮ ᱡᱚᱠᱷᱚᱱ ᱜᱮ ᱵᱤᱥᱮᱹᱥ ᱠᱟᱭᱛᱮ ᱮᱢᱱᱤ ᱚᱱᱟᱛᱮᱧ ᱞᱟᱹᱭ ᱠᱮᱫᱟ ᱮᱢᱱᱤ ᱦᱚᱲ ᱠᱷᱚᱱ ᱵᱟᱹᱲᱛᱤ ᱩᱱᱠᱩ ᱦᱟᱢᱟᱞ ᱦᱚᱲᱢᱚ ᱜᱚᱜᱚ ᱦᱚᱲ ᱩᱱᱠᱩᱣᱟᱜ ᱵᱟᱹᱲᱛᱤ ᱚᱱᱟ ᱨᱮᱱᱟᱜ ᱚᱵᱷᱟᱵᱽ ᱯᱟᱲᱟᱜᱼᱟ ᱚᱱᱟ ᱵᱷᱤᱴᱟᱢᱤᱱ ᱨᱮᱱᱟᱜ ᱩᱱ ᱚᱠᱛᱚ ᱟᱫᱚ ᱨᱚᱠᱚᱡ ᱡᱚᱢ ᱠᱚ ᱢᱮᱛᱟ ᱠᱚᱜᱮᱭᱟ ᱟᱫᱚ ᱠᱷᱚᱛᱤᱠᱟᱨᱚᱠ ᱠᱚ ᱵᱟᱝ ᱠᱟᱱᱟ ᱟᱨ ᱵᱷᱟᱹᱜᱤ ᱫᱤᱠ ᱦᱚᱸ ᱢᱮᱱᱟᱜᱼᱟ ᱾
ᱟᱞᱮ ᱥᱮᱫ ᱫᱚ ᱚᱱᱟ ᱡᱟᱦᱟᱸ ᱨᱚᱠᱚᱡ ᱡᱟᱦᱟᱸᱭ ᱠᱚᱫᱚ ᱢᱮᱫ ᱯᱚᱨᱤᱥᱠᱟᱨ ᱵᱟᱭ ᱵᱩᱡᱷᱟᱹᱣᱮᱫ ᱛᱟᱭᱟ ᱨᱟᱜᱟᱭ ᱨᱟᱜᱟᱭᱮ ᱵᱩᱡᱷᱟᱹᱣᱮ ᱟ ᱚᱠᱟ ᱞᱮᱠᱟ ᱪᱚ ᱢᱮᱫ ᱮ ᱵᱩᱡᱷ ᱾ ᱵᱩᱡᱷᱟᱹᱣᱮᱫᱼᱟ ᱚᱱᱟ ᱥᱟᱯᱷᱟ ᱞᱟᱹᱜᱤᱫ ᱛᱮ ᱟᱞᱮ ᱱᱚᱛᱮ ᱫᱚ ᱨᱚᱠᱚᱡ ᱚᱱᱟ ᱫᱟᱜ ᱡᱟᱦᱟᱸ ᱯᱚᱭᱥᱟᱭ ᱚᱪᱚᱜ ᱠᱮᱫ ᱛᱟᱭ ᱜᱮ ᱚᱸᱰᱮ ᱠᱷᱚᱡ ᱡᱟᱦᱟᱸᱭ ᱡᱮᱣᱮᱫ ᱨᱚᱠᱚᱡ-ᱟ ᱚᱸᱰᱮ ᱠᱷᱚᱡ ᱡᱟᱦᱟᱸ ᱫᱟᱜ ᱩᱰᱩᱠᱚᱜᱼᱟ ᱚᱱᱮ ᱚᱱᱟ ᱫᱟᱜ ᱦᱚᱸ ᱠᱟᱹᱡ ᱫᱚᱠᱚ ᱵᱮᱵᱚᱦᱟᱨ ᱜᱮᱭᱟ ᱢᱮᱫ ᱨᱮ ᱾
ᱟᱪ-ᱪᱷᱟ ᱦᱮᱸ, ᱟᱢ ᱡᱚᱠᱷᱚᱱᱮᱢ ᱢᱮᱱᱠᱮᱫᱟ ᱢᱮᱫ ᱨᱮ ᱵᱮᱵᱚᱦᱟᱨ ᱨᱮᱱᱟᱜ ᱠᱟᱛ ᱦᱮᱸ ᱤᱧ ᱢᱤᱫᱴᱮᱱ ᱠᱟᱛᱷ ᱟᱧ ᱫᱤᱥᱟᱹ ᱠᱮᱫᱟ ᱱᱚᱜᱼᱚᱭ ᱡᱮ ᱚᱱᱟ ᱨᱚᱠᱚᱡ ᱠᱚᱴᱮᱡ ᱦᱳᱭᱱᱟ ᱦᱮᱸᱥᱮ, ᱚᱱᱟ ᱠᱚᱴᱮᱡ ᱠᱟᱛᱮᱜ ᱡᱟᱦᱟᱸ ᱫᱟᱜ ᱳᱸᱰᱳᱸᱝᱜᱼᱟ ᱥᱮ
ᱦᱩᱸ ᱾
ᱚᱱᱟ ᱫᱟᱜ ᱨᱮ ᱢᱤᱫᱴᱮᱱ ᱥᱩᱛᱤ ᱨᱮᱱᱟᱜ ᱞᱩᱜᱽᱲᱤᱡ ᱡᱚᱵᱮ ᱠᱟᱛᱮᱜ ᱚᱱᱟ ᱨᱟᱯᱟᱜ ᱠᱟᱛᱮᱜ ᱦᱚᱸ ᱟᱭᱱᱚᱢ ᱠᱚ ᱵᱮᱱᱟᱣᱟ ᱡᱟᱛ ᱛᱮ ᱢᱮᱸᱫ ᱵᱷᱟᱹᱜᱤ ᱛᱟᱦᱮᱱ ᱢᱟ ᱪᱮᱫᱟᱜ ᱥᱮ ᱨᱚᱠᱚᱡ ᱛᱮᱜᱮ ᱢᱮᱫ ᱵᱮᱹᱥᱚᱜᱼᱟ ᱾ ᱟᱨ ᱚᱱᱟ ᱛᱮᱜᱮ ᱟᱭᱱᱚᱢ ᱵᱮᱱᱟᱜ ᱠᱟᱱᱟ ᱾ ᱦᱳᱭ -ᱦᱳᱭ- ᱦᱳᱭ, ᱟᱫᱚ ᱱᱚᱝᱠᱟ ᱧᱮᱞᱚᱜ ᱜᱮᱭᱟ ᱾
ᱛᱟᱞᱦᱮ ᱚᱱᱟ ᱦᱚᱸ ᱢᱤᱫᱴᱟᱝ ᱵᱟᱲᱟᱭᱮᱱᱟ ᱡᱮ ᱨᱚᱠᱚᱡ ᱫᱟᱜ ᱚᱸᱰᱮ ᱞᱚᱦᱚᱫ ᱠᱟᱛᱮ ᱚᱱᱟ ᱞᱩᱜᱽᱲᱤ ᱚᱱᱟ ᱛᱟᱨ ᱠᱟᱛᱮᱫ ᱚᱸᱰᱮ ᱠᱷᱚᱡ ᱠᱩ ᱤᱭᱟᱹ ᱩᱰᱩᱠ ᱠᱟᱛᱮ ᱦᱚᱸᱼᱼ ᱛᱟᱦᱚᱞᱮ ᱟᱭᱱᱚᱢ ᱦᱚᱸ ᱜᱟᱱᱚᱜ ᱜᱮᱭᱟ ᱾
ᱦᱮᱸ ᱟᱫᱚ ᱴᱷᱤᱠ ᱜᱮᱭᱟ ᱟᱻ ᱱᱤᱛᱼᱼ ᱞᱟᱹᱭ ᱤᱧ ᱜᱟᱞᱢᱟᱨᱟᱣ ᱠᱚᱫᱚ ᱟᱫᱚ ᱵᱟᱝ ᱪᱟᱵᱟᱜᱼᱟ, ᱦᱮᱸ ᱥᱮ ᱜᱟᱞᱢᱟᱨᱟᱣ ᱫᱚᱼᱼ ᱠᱟᱛᱷᱟ ᱫᱚ ᱵᱟᱝ ᱪᱟᱵᱟᱜᱼᱟ ᱟᱫᱚ ᱱᱤᱛᱚᱜ ᱫᱚ ᱤᱱᱠᱟᱹᱜ ᱜᱮ ᱠᱟᱛᱷᱟ ᱦᱩᱭᱩᱜ ᱾
ᱚᱻ ᱴᱷᱤᱠ ᱜᱮᱭᱟ ᱢᱟ ᱦᱩᱸ ᱥᱟᱹᱜᱩᱱ ᱧᱤᱫᱟᱹ ᱾
ᱦᱚᱭ ᱾